ᱦᱮᱞᱳ,
ᱦᱮᱞᱳ,
ᱡᱚᱦᱟᱨ ᱜᱮ ᱜᱚᱢᱠᱮ᱾
ᱦᱮᱸ ᱡᱚᱦᱟᱨ ᱜᱮ ᱡᱚᱦᱟᱨᱜ ᱜᱮ᱾
ᱦᱮᱸ ᱪᱮᱫᱠᱟ ᱢᱮᱱᱟᱜ ᱵᱤᱱᱟ?
ᱵᱮᱥ ᱵᱟᱲᱟᱟ ᱜᱮ ᱱᱤᱭᱟᱹ ᱫᱚ ᱟᱵᱮᱱ ᱜᱮ ᱪᱮᱫ ᱞᱮᱠᱟ?
ᱦᱳᱭ ᱟᱹᱞᱤᱧ ᱦᱚᱸ ᱵᱮᱥ ᱵᱟᱲᱟᱟ ᱜᱮ ᱢᱮᱱᱟᱜ ᱞᱤᱧᱟᱹ᱾
ᱪᱮᱫ ᱠᱚ ᱪᱤᱠᱟᱹ ᱦᱩᱲᱤᱡ ᱦᱩᱭ ᱵᱟᱲᱟᱜ ᱠᱟᱱᱟ ᱟᱯᱮ ᱠᱚ ᱥᱮᱫ?
ᱟᱨ ᱱᱤᱛᱚᱜ ᱫᱚ ᱫᱟᱠᱟ ᱠᱚ ᱡᱚᱢ ᱵᱟᱲᱟ ᱦᱩᱭᱱᱟ ᱱᱤᱛᱚᱜ ᱫᱚ, ᱦᱮᱸ ᱫᱩᱲᱩᱵ ᱵᱟᱲᱟ ᱦᱩᱭ ᱠᱟᱱᱟ ᱵᱟᱠᱷᱟᱱ ᱫᱚ ᱪᱮᱫ ᱪᱮᱫ ᱦᱚᱸ ᱵᱟᱝ ᱪᱤᱠᱟᱹᱭ ᱦᱩᱭᱩᱜ ᱠᱟᱱᱟ ᱱᱤᱛᱚᱜ ᱫᱚ᱾
ᱟᱪᱪᱷᱟ,
ᱡᱚᱢ ᱵᱟᱲᱟ ᱠᱚᱫᱚ ᱦᱩᱭᱱᱟ ᱥᱮ ᱵᱟᱝ?
ᱦᱮᱸ ᱡᱚᱢ ᱵᱟᱲᱟ ᱠᱚᱫᱚ ᱦᱩᱭᱟᱱᱟ᱾
ᱚ ᱟᱹᱰᱤ ᱢᱚᱡᱽ,
ᱟᱨ ᱵᱟᱲᱛᱤ ᱠᱟᱛᱷᱟ ᱠᱚ ᱞᱟᱹᱭ ᱞᱟᱹᱭ ᱵᱮᱱ ᱢᱮᱱᱫᱟᱞᱤᱧ ᱟᱨᱦᱚ ᱡᱟᱦᱟᱱᱟᱜ ᱠᱚ ᱫᱤᱥᱟᱹᱭ ᱵᱮᱱ?
ᱛᱟᱦᱮ ᱟᱯᱮ ᱥᱮᱫ ᱫᱚ ᱪᱮᱠᱟ ᱫᱟᱜ ᱡᱟᱹᱯᱩ ᱵᱟᱲᱟᱭ ᱫᱟᱭ ᱥᱮ ᱵᱟᱝ?
ᱟᱞᱮᱥᱮᱫ ᱱᱚᱛᱮ ᱫᱚᱢᱮ ᱫᱟᱜ ᱮᱫᱟᱭ ᱱᱮᱛᱟᱨ ᱯᱩᱱ ᱢᱚᱬᱮ ᱫᱤᱱ ᱠᱷᱚᱱ ᱫᱚ ᱫᱚᱢᱮ ᱫᱟᱜ ᱵᱟᱲᱟᱣᱟᱞᱮ ᱠᱟᱱ ᱜᱮᱭᱟ᱾ ᱟᱯᱮ ᱠᱚᱥᱮᱜ ᱜᱮ ᱪᱮᱫ ᱞᱮᱠᱟ ᱚᱱᱛᱮ ᱜᱮ?
ᱟᱞᱮ ᱥᱮᱫ ᱦᱚᱸ ᱚᱱᱠᱟ ᱯᱮ ᱯᱩᱱ ᱫᱤᱱ ᱠᱷᱚᱱ ᱫᱚᱢᱮ ᱜᱮ ᱫᱟᱜ ᱮᱫ ᱛᱟᱦᱮᱸᱫ ᱟᱫᱚ ᱱᱤᱛ ᱫᱚ ᱛᱮᱦᱤᱧ ᱫᱚ ᱚᱱᱠᱟ ᱫᱚ, ᱫᱟᱜ ᱫᱚ ᱵᱟᱝ ᱡᱚᱨᱚᱜ ᱠᱟᱱᱟ ᱛᱮᱦᱮᱧ ᱫᱚ, ᱛᱤᱦᱤᱧ ᱫᱚ ᱯᱷᱟᱸᱠ ᱠᱮᱫᱟ᱾ ᱨᱤᱢᱤᱞ ᱨᱤᱢᱤᱞ ᱵᱷᱟᱵ ᱫᱚ ᱛᱟᱦᱮᱸᱞᱮᱱᱟ ᱟᱫᱚ ᱛᱮᱦᱤᱧ ᱫᱚ ᱚᱱᱠᱟ ᱫᱚ ᱵᱟᱭ ᱫᱟᱜ ᱠᱮᱫᱟ᱾
ᱟᱪᱪᱷᱟ
ᱟᱨ ᱟᱯᱮ ᱥᱮᱫ ᱫᱚ ᱛᱟᱦᱚᱞᱮ ᱪᱟᱥ ᱵᱟᱲᱟ ᱠᱚᱫᱚ ᱦᱩᱭᱩᱜ ᱠᱟᱱᱟ ᱥᱮ ᱵᱟᱝ?
ᱪᱟᱥ ᱵᱟᱲᱟ ᱠᱚᱫᱚ ᱦᱩᱭ ᱫᱚ ᱦᱩᱭᱩᱜ ᱜᱮᱭᱟ ᱟᱫᱚ ᱱᱚᱜᱚᱭ ᱫᱟᱜ ᱜᱮ ᱵᱟᱭ ᱯᱷᱚᱨᱥᱚ ᱫᱚ ᱵᱟᱭ ᱮᱢ ᱟᱠᱟᱱᱟ ᱢᱳᱠᱟᱭ ᱮᱢᱚᱜᱼ ᱟᱭ ᱛᱚᱵᱮ ᱥᱮ?
ᱚ ᱟᱫᱚ ᱨᱚᱦᱚᱭ ᱠᱚᱫᱚ ᱢᱟᱱᱮ ᱟᱹᱭᱨᱤ ᱯᱮ ᱟᱨᱚᱢᱵᱚᱭᱟ?
ᱟᱭᱨᱤᱭᱟᱜ-ᱟ ᱱᱤᱛ ᱜᱟᱹᱲᱤᱡ ᱛᱮᱫᱚ,
ᱟᱪᱪᱷᱟ ᱚᱱᱠᱟᱱ ᱵᱮᱯᱟᱨ?
ᱦᱳᱭ᱾ ᱟᱯᱮ ᱠᱚᱥᱮᱫ ᱫᱚ ᱮᱦᱚᱵ ᱠᱮᱫᱟ ᱯᱮ ᱪᱮᱫ?
ᱟᱞᱮ ᱥᱮᱫ ᱫᱚ, ᱫᱟᱜ ᱫᱚ ᱢᱟᱱᱮ ᱵᱷᱟᱜᱤ ᱜᱮ ᱡᱚᱨᱚ ᱞᱮᱟᱭ ᱫᱚ ᱦᱮᱸ ᱥᱮ ᱟᱫᱚ ᱠᱷᱮᱛ ᱠᱚᱫᱚ ᱯᱮᱨᱮᱡ ᱞᱮᱱ ᱛᱟᱭᱟ ᱟᱫᱚ ᱛᱞᱟ ᱠᱚ ᱦᱟᱨᱟ ᱞᱮᱱ ᱛᱟᱦᱮᱸ ᱟᱫᱚ ᱟ ᱥᱤ ᱵᱟᱲᱟ ᱠᱚ ᱛᱟᱦᱮᱸ ᱞᱮᱱᱟ ᱥᱮ ᱟᱫᱚ ᱨᱚᱦᱚᱭ ᱵᱟᱲᱟ ᱠᱮᱫᱟᱞᱮ ᱢᱤᱫ ᱵᱟᱨ ᱠᱷᱮᱛ ᱫᱚ᱾ ᱟᱨ ᱠᱤᱪᱷᱩ ᱫᱚ ᱵᱟᱠᱤ ᱢᱮᱱᱟᱜ ᱜᱮᱭᱟ᱾
ᱚ ᱦᱚᱸ ᱾
ᱚᱱᱠᱟᱱ ᱵᱮᱵᱟᱨ ᱦᱳᱭ ᱥᱩᱨᱩ ᱫᱚ ᱦᱭ ᱵᱟᱲᱟᱭᱮᱱᱟ ᱟᱞᱮ ᱥᱮᱫ ᱫᱚ᱾
ᱟᱪᱪᱷᱟ᱾
ᱱᱚᱝᱠᱟᱱ ᱵᱮᱯᱟᱨ ᱾
ᱟᱞᱮᱥᱮᱫ ᱦᱚᱸ ᱦᱩᱭ ᱫᱚ ᱦᱩᱭᱩᱜ ᱜᱮᱭᱟ ᱟᱫᱚ ᱱᱚᱜ ᱚᱭ ᱫᱟᱜ ᱜᱮ ᱥᱚᱢᱚᱭ ᱵᱟᱭ ᱮᱢ
ᱦᱩᱸ᱾ ᱟᱯᱮ ᱥᱮᱫ ᱫᱚ ᱪᱮᱫᱠᱟ ᱢᱮ ᱤᱭᱟᱹ ᱪᱮᱫ ᱛᱮ ᱵᱤᱥᱤ ᱠᱚ ᱪᱟᱥ ᱜᱮᱭᱟ ᱴᱟᱠᱴᱟᱨ ᱠᱚᱛᱮ ᱥᱮ ᱤᱭᱟᱹ ᱰᱟᱝᱨᱤ ᱱᱟᱦᱮᱞ ᱛᱮ?
ᱰᱟᱝᱨᱤ ᱱᱟᱦᱮᱞ ᱛᱮᱦᱚᱸ ᱠᱚ ᱪᱟᱥ ᱜᱮᱭᱟ ᱪᱟᱥ ᱫᱚ ᱟᱫᱚ ᱵᱟᱹᱲᱛᱤ ᱧᱚᱜ ᱱᱤᱛᱚᱜ ᱢᱤᱫ ᱜᱷᱟᱹᱲᱤᱡ ᱛᱮ ᱥᱤ ᱵᱟᱲᱟᱭ ᱜᱚᱫᱚᱜ ᱞᱮᱠᱟ ᱫᱚ ᱴᱮᱠᱴᱟᱨ ᱠᱚᱛᱮ ᱜᱮᱠᱚ ᱞᱟᱜᱟᱣᱟ ᱩᱥᱠᱮ ᱵᱟᱫᱽ ᱮᱨᱚᱜ ᱟᱯᱷᱚᱨᱚᱜ ᱜᱷᱟᱹᱲᱤᱡ ᱚᱱᱟ ᱰᱟᱝᱨᱤ ᱞᱟᱦᱟ ᱟᱨ ᱟᱯᱮ ᱫᱚ?
ᱦᱮᱸ
ᱚᱱᱟ ᱥᱚᱢᱚᱭ ᱨᱮ ᱛᱷᱚᱲᱟ ᱛᱷᱚᱲᱟ ᱯᱮ ᱟᱫᱚ ᱠᱟᱹᱢᱤ ᱩᱴᱩᱠᱟ᱾
ᱪ ᱚᱱᱟ ᱴᱟᱠᱴᱟᱨ ᱛᱮ ᱜᱮ ᱢᱟᱱᱮ ᱟᱯᱮ ᱥᱮᱫ ᱫᱚ ᱵᱤᱥᱤ ᱢᱟᱱᱮ ᱪᱟᱥ ᱫᱟᱠᱚ ᱱᱤᱛ ᱛᱮᱦᱤᱧ ᱜᱟᱯᱟ ᱫᱚ ᱦᱮᱸ ᱥᱮ ᱵᱟᱝ?
ᱦᱮᱸ ᱦᱮᱸ ᱛᱮᱦᱮᱧ ᱜᱟᱯᱟ ᱫᱚ ᱴᱮᱠᱴᱟᱨ ᱠᱚ ᱛᱮ ᱜᱮ ᱵᱮᱥᱤ ᱦᱩᱭᱩᱜ ᱠᱟᱱᱟ ᱪᱟᱥ ᱠᱚ ᱫᱚ᱾
ᱦᱮᱸ ᱟᱞᱮ ᱫᱚ ᱚᱱᱠᱟ ᱜᱮ ᱴᱟᱠᱴᱟᱨ ᱛᱮᱜᱮ ᱵᱮᱥᱤ ᱪᱟᱥ ᱦᱩᱭᱩᱜᱼᱟ᱾ ᱰᱟᱝᱨᱤ ᱱᱟᱦᱮᱞ ᱛᱮ ᱫᱚ ᱟᱹᱰᱤ ᱠᱚᱢ ᱜᱮ ᱪᱟᱥ ᱦᱩᱭᱩᱜ ᱠᱟᱱᱟ ᱛᱮᱦᱮᱧ ᱜᱟᱯᱟ ᱫᱚ᱾
ᱱᱤᱝᱠᱟᱹ ᱦᱚᱲ ᱠᱚ ᱯᱷᱩᱨᱥᱚᱛ ᱵᱟᱵᱚᱱ ᱛᱟᱦᱮᱸᱱ ᱠᱟᱱᱟ ᱥᱮ ᱩᱱᱟᱹᱜ ᱚᱱᱟ ᱛᱮ ᱰᱟᱺᱝᱨᱤ ᱱᱟᱦᱮᱞ ᱠᱚ ᱛᱮ ᱫᱚ ᱩᱱᱟᱹᱜ ᱴᱟᱭᱤᱢ ᱵᱟᱝ ᱮᱢ ᱫᱟᱲᱮ ᱦᱩᱭᱩᱜ ᱠᱟᱱᱟ ᱟᱨ᱾ ᱴᱮᱠᱴᱟᱨ ᱠᱚᱛᱮ ᱫᱚ ᱦᱩᱭᱩᱜ ᱠᱟᱱᱟ ᱥᱮ ᱢᱤᱫ ᱜᱷᱟᱹᱲᱤ ᱛᱮ ᱦᱩᱭ ᱜᱚᱫ ᱮᱱᱟ᱾ ᱯᱩᱱ ᱢᱚᱬᱮ ᱫᱤᱱ ᱨᱮᱭᱟᱜ ᱯᱩᱱ ᱢᱚᱬᱮ ᱫᱤᱱ ᱨᱮᱭᱟᱜ ᱠᱟᱹᱢᱤ ᱢᱤᱫ ᱫᱤᱱ ᱨᱮ ᱩᱰᱩᱠ ᱠᱮᱫᱟ ᱵᱤᱱ ᱵᱟᱹᱥ᱾
ᱦᱳᱭ᱾
ᱚᱱᱠᱟ᱾
ᱦᱮᱸ᱾
ᱚᱱᱟ ᱠᱟᱛᱮᱫ ᱪᱮᱫᱟᱜ ᱥᱮ ᱱᱮᱛᱟᱨ ᱠᱟᱛᱮᱜ ᱫᱚ ᱴᱨᱟᱠᱴᱟᱨ ᱜᱮᱠᱚ ᱵᱮᱥᱤ ᱠᱷᱚᱡ ᱫᱚ ᱠᱚ ᱞᱟᱜᱟᱣ ᱫᱟ ᱠᱚ᱾
ᱦᱩᱸ᱾
ᱟᱫᱚ ᱵᱟᱯᱞᱟ ᱵᱤᱦᱟᱹ ᱠᱚ ᱫᱚ ᱯᱮ ᱢᱩᱪᱟᱹᱫ ᱵᱟᱲᱟ ᱠᱮᱜᱼᱟ?
ᱦᱩᱸ
ᱵᱟᱯᱞᱟ ᱵᱤᱦᱟᱹ ᱠᱚ ᱫᱚ ᱟᱫᱚ ᱚᱱᱛᱮ ᱫᱚ ᱟᱯᱮ ᱠᱚᱥᱮᱫ ᱫᱚ ᱯᱮ ᱢᱩᱪᱟᱹᱫ ᱵᱟᱲᱟ ᱠᱮᱫᱟ?
ᱟᱞᱮ ᱥᱮᱫ ᱫᱚ ᱵᱟᱯᱞᱟ ᱵᱤᱦᱟᱹ ᱫᱚ ᱟᱫᱚ ᱦᱩᱭ ᱫᱚ ᱦᱩᱭ ᱵᱟᱲᱟᱭᱮᱱ ᱜᱮᱭᱟ ᱦᱮᱸ ᱢᱩᱪᱟᱹᱫ ᱵᱟᱲᱟᱭᱮᱱᱟ᱾
ᱟᱪᱪᱷᱟ᱾ ᱛᱚᱵᱮ ᱪᱮᱫ ᱠᱚ ᱦᱩᱭᱩᱜᱼᱟ ᱛᱚᱵᱮ ᱱᱤᱛᱚᱜ ᱱᱤᱭᱟᱹ ᱥᱚᱢᱚᱭ ᱛᱮᱫᱚ ᱟᱨ ᱫᱚ?
ᱦᱩᱸ
ᱱᱮᱛᱟᱨ ᱥᱚᱢᱚᱭ ᱫᱚ ᱟᱨ ᱪᱮᱫ ᱠᱚ ᱦᱩᱭᱩᱜ ᱛᱟᱯᱮᱭᱟ ᱟᱯᱮ ᱠᱚᱥᱮᱫ ᱫᱚ ᱛᱚᱵᱮ?
ᱟᱞᱮ ᱥᱮᱫ ᱫᱚ ᱱᱮᱛᱟᱨ ᱫᱚ ᱚᱱᱠᱟᱱᱟᱜ ᱫᱚ ᱵᱟᱝ ᱦᱩᱭᱩᱜᱼᱟ᱾ ᱵᱚᱪᱷᱚᱨ ᱨᱮᱱᱟᱜ ᱥᱮᱥ ᱥᱮᱫ ᱤᱭᱟᱹ ᱠᱚ ᱦᱩᱭᱩᱜᱼᱟ ᱥᱤᱢ ᱛᱩᱯᱩᱜ ᱠᱚ ᱦᱩᱭᱩᱜ ᱜᱮᱭᱟ ᱟᱞᱮ ᱥᱮᱫ ᱫᱚ ᱚᱱᱠᱟ ᱯᱚᱨᱚᱵᱽ ᱠᱚ ᱵᱚᱞᱛᱮ ᱫᱚ᱾ ᱚᱱᱠᱟ ᱫᱚ ᱪᱮᱫ ᱦᱚᱸ ᱵᱟᱝ ᱦᱩᱭᱩᱜ ᱜᱮᱭᱟ ᱥᱤᱢ ᱛᱩᱯᱩᱜ ᱠᱚ ᱡᱟ ᱦᱩᱭᱩᱜᱼᱟ ᱦᱮᱥᱮ᱾ ᱟᱨ ᱚᱨᱠᱮᱥᱴ ᱚᱨᱠᱮᱥᱴᱟᱨ ᱠᱚ ᱦᱩᱭᱩᱜ ᱜᱮᱭᱟ᱾ ᱠᱤᱪᱷᱩ ᱜᱟᱭᱟᱱ ᱠᱚ ᱦᱩᱭᱩᱜ ᱜᱮᱭᱟ ᱱᱚᱝᱠᱟ᱾
ᱟᱪᱪᱷᱟ ᱟᱪᱪᱷᱟ᱾
ᱚᱱᱠᱟᱱ ᱵᱤᱥᱮᱥ ᱚᱱᱠᱟᱱ ᱤᱭᱟᱹ ᱠᱚ ᱫᱚ ᱵᱟᱝ ᱦᱩᱭᱩᱜ ᱜᱮᱭᱟ ᱟᱞᱮ ᱥᱮᱫ ᱫᱚ, ᱟᱯᱮ ᱥᱮᱫ ᱫᱚ ᱪᱮᱫ ᱠᱟ?
ᱟᱞᱮ ᱥᱮᱫ ᱫᱚ ᱱᱤᱭᱟᱹ ᱥᱚᱢᱚᱭ ᱨᱮᱫᱚ ᱯᱟᱛᱟ ᱢᱮᱞᱟ ᱠᱚ ᱫᱚ ᱪᱟᱵᱟ ᱵᱟᱲᱟ ᱠᱟᱱ ᱜᱮᱭᱟ, ᱟᱫᱚ ᱢᱟᱱᱮ ᱱᱚᱣᱟ ᱮᱨ ᱟᱯᱷᱚᱨ ᱠᱚ ᱫᱤᱱ ᱥᱮᱴᱮᱨ ᱠᱟᱱᱟ ᱚᱱᱟ ᱨᱮ ᱜᱤ, ᱠᱟᱹᱢᱤ ᱩᱰᱩᱜ ᱵᱟᱲᱟ ᱠᱟᱛᱮ ᱦᱟᱱᱛᱮ ᱫᱤᱱ ᱠᱷᱚᱡ ᱜᱮ ᱟᱫᱚ, ᱱᱚᱜᱼᱚᱭ ᱦᱟᱸᱜ ᱠᱟᱨᱟᱢ ᱯᱚᱨᱚᱵᱽ ᱠᱚ ᱥᱮᱴᱮᱨᱚᱜᱼᱟ᱾ ᱚᱱᱟ ᱛᱟᱭᱚᱢ ᱛᱮ ᱟᱵᱚᱣᱟᱜ ᱱᱚᱜᱼᱚᱭ ᱫᱟᱸᱥᱟᱭ ᱯᱚᱨᱚᱵᱽ ᱚᱱᱟ ᱠᱚ ᱜᱤ,
ᱦᱩᱸ
ᱟᱨ ᱫᱚ ᱯᱷᱤᱨ ᱦᱟᱱᱮ ᱱᱟᱣᱟ ᱥᱟᱞ
ᱦᱩᱸ
ᱪᱟᱢᱯᱤᱭ ᱱᱤᱭᱟᱹ ᱫᱷᱟᱣ ᱟᱨ ᱫᱚᱦᱚᱭ ᱦᱩᱭᱩᱜᱼᱟ
ᱦᱮᱸ
ᱛᱚᱵᱮ ᱟᱨ ᱪᱮᱫ ᱠᱚᱵᱮᱱ ᱪᱤᱠᱟᱹ ᱵᱟᱲᱟᱭ ᱮᱫᱟ ᱟᱵᱮᱱ ᱫᱚ?
ᱟᱹᱞᱤᱧ ᱫᱚ ᱚᱞᱚᱜ ᱜᱮᱭᱟᱞᱤᱧ,
ᱚᱞᱚᱜ ᱠᱟᱱᱟ ᱵᱮᱱ?
ᱦᱳᱭ
ᱛᱤᱱᱟ‍ᱹᱜ ᱨᱮ ᱪᱚᱝ?
ᱤᱭᱟᱹ ᱨᱮ ᱠᱚᱞᱮ ᱠᱚᱞᱮᱡᱽ ᱨᱮ,
ᱚ ᱠᱚᱞᱮᱡᱽ ᱨᱮ ᱵᱟᱝ?
ᱦᱳᱭ, ᱟᱹᱵᱤᱱ ᱫᱚ ᱪᱮᱫ ᱠᱚᱵᱤᱱ ᱪᱤᱠᱟᱹ ᱵᱟᱰᱟᱭ ᱜᱮᱭᱟ?
ᱟᱹᱞᱤᱧ ᱚᱞᱚᱜ ᱠᱚᱫᱚ ᱞᱤᱧ ᱵᱟᱹᱜᱤ ᱵᱟᱲᱟ ᱟᱠᱟᱫᱟ, ᱱᱤᱛᱚᱜ ᱱᱚᱜ ᱚᱭ ᱫᱟᱬᱟᱱ ᱠᱟᱹᱢᱤ ᱜᱮ ᱦᱩᱭ ᱵᱟᱲᱟ ᱛᱷᱟᱲᱚᱜ ᱠᱟᱱᱟ ᱱᱤᱭᱟᱹ ᱜᱷᱟᱹᱲᱤᱡ, ᱵᱟᱨᱦᱮ ᱠᱚᱥᱮᱡ ᱜᱮ,
ᱚ ᱟᱪᱪᱷᱟ,
ᱚᱱᱠᱟ ᱥᱩᱵᱤᱫᱷᱟ ᱵᱟᱝ ᱪᱚᱞᱛᱤ ᱛᱮᱞᱤᱧ ᱵᱟᱹᱜᱤ ᱵᱟᱲᱟ ᱫᱟᱞᱤᱧ ᱚᱞᱚᱜ ᱠᱚ ᱫᱚ᱾
ᱚᱱᱠᱟᱱ ᱵᱮᱯᱟᱨ,
ᱦᱳᱭ, ᱦᱳᱭ
ᱠᱟᱯᱮ ᱥᱮᱫ ᱫᱚ ᱪᱮᱭ ᱤᱭᱟᱹ, ᱵᱤᱞᱟᱛ ᱫᱤᱥᱚᱢ ᱥᱮ ᱵᱤᱨ ᱫᱤᱥᱚᱢ ᱟᱯᱮᱥᱮᱫ ᱫᱚ?
ᱵᱤᱨ ᱫᱤᱥᱚᱢ ᱜᱮ ᱟᱞᱮᱥᱮᱫ ᱫᱚ ᱢᱮᱱᱟᱜᱼᱟ, ᱱᱚᱛᱮ ᱟᱯᱮᱥᱮᱫ ᱫᱚ ᱡᱷᱟᱲᱠᱷᱚᱸᱰ ᱨᱮ ᱠᱟᱱ ᱛᱟᱞᱮᱭᱟ᱾
ᱚ ᱟᱪᱪᱷᱟ᱾
ᱟᱯᱮᱥᱮᱫ ᱫᱚ?
ᱟᱞᱮᱥᱮᱫ ᱦᱚᱸ ᱵᱤᱨ ᱫᱚ ᱵᱤᱨ ᱫᱤᱥᱚᱢ ᱜᱮ, ᱟᱫᱚ ᱱᱟᱢᱮ ᱵᱤᱨ ᱫᱤᱥᱚᱢ, ᱵᱤᱨ ᱵᱤᱨ ᱫᱟᱹ ᱵᱤᱨ ᱜᱮ ᱵᱟᱹᱱᱩᱜᱼᱟ ᱵᱚᱞᱛᱮ ᱜᱮᱞᱮ ᱾
ᱚᱠᱟ ᱨᱟᱡᱽ ᱪᱚᱝ ᱟᱯᱮ ᱫᱚ?
ᱟᱞᱮ ᱫᱚ ᱠᱟᱱᱟᱞᱮ ᱚᱱᱛᱮ ᱤᱭᱟᱹ ᱥᱮᱜ, ᱞᱟᱸᱡᱚᱜ ᱠᱟᱱᱟ?
ᱵᱟᱝ ᱟᱸᱡᱚᱢᱚᱜ ᱠᱟᱱᱟ᱾
ᱡᱮ ᱟᱯᱮᱥᱮᱫ ᱫᱚ ᱪᱮᱫᱠᱟ ᱢᱟᱱᱮ ᱵᱤᱨᱫᱚ, ᱢᱟᱱᱮ ᱪᱮᱫᱠᱟ ᱢᱟᱱᱮ ᱢᱮᱱᱟᱜ ᱟᱥᱮ ᱵᱟᱝ?
ᱟᱞᱮᱥᱮᱫ ᱵᱤᱨ ᱫᱚ ᱢᱮᱱᱟᱜ ᱜᱮᱭᱟ, ᱟᱫᱚ ᱚᱲᱟᱜ ᱥᱩᱨ ᱠᱚᱨᱮ ᱫᱚ ᱤᱱᱟᱹᱜ ᱫᱚ ᱵᱟᱹᱱᱩᱜᱼᱟ ᱫᱟᱬᱟ ᱦᱩᱭᱩᱜᱼᱟ᱾ ᱛᱮ ᱟᱲᱮ ᱟᱲᱮ ᱛᱮᱫᱚ ᱢᱮᱱᱟᱜ ᱜᱮᱭᱟ, ᱚᱱᱠᱟ ᱥᱮᱸᱫᱽᱨᱟ ᱵᱟᱲᱟᱭ ᱞᱟᱹᱜᱤᱫ ᱫᱚ ᱵᱤᱨ ᱢᱮᱱᱟᱜ ᱛᱟᱞᱮ ᱜᱮᱭᱟ ᱰᱩᱝᱨᱤ ᱠᱩ᱾
ᱟᱪᱪᱷᱟ ᱢᱳᱴᱟᱢᱩᱴᱤ ᱢᱮᱱᱟᱜᱼᱟ ᱢᱟᱱᱮ ᱦᱮᱸᱥᱮ ᱯᱩᱴᱠᱟᱹ ᱩᱫ ᱠᱚᱫᱚ ᱠᱚ ᱡᱟᱱᱟᱢᱚᱜ ᱠᱟᱱᱟ ᱥᱮ ᱵᱟᱝ?
ᱦᱮᱸ ᱡᱟᱹᱱᱤᱡ ᱡᱟᱱᱟᱢᱚᱜ ᱫᱚᱠᱟᱱ ᱜᱮ ᱱᱮᱛᱟᱨ ᱫᱚ ᱦᱟᱸᱜ ᱧᱟᱢᱚᱜ ᱫᱚ ᱥᱩᱨᱩ ᱠᱟᱛᱮᱜ ᱠᱟᱱᱟ ᱯᱟᱥᱮ ᱟᱹᱞᱤᱧ ᱫᱚ ᱚᱲᱟᱜ ᱨᱮ ᱱᱮᱭᱟ ᱜᱷᱟᱹᱲᱤ ᱵᱟᱹᱱᱩᱜ ᱞᱤᱧᱟᱹ᱾
ᱚ ᱟᱪᱪᱷᱟ ᱚᱝᱠᱟᱱ ᱵᱮᱯᱟᱨ,
ᱦᱩᱸ
ᱠᱤ ᱟᱯᱮ ᱥᱮᱫ ᱫᱚ ᱢᱟᱱᱮ ᱟᱯᱮ ᱥᱮᱫ ᱫᱚ ᱢᱟᱱᱮ ᱪᱮᱫ ᱞᱮᱠᱟ ᱠᱚ ᱪᱟᱥ ᱜᱮᱭᱟ ᱚᱱᱮ ᱢᱤᱫ ᱫᱷᱟᱣ ᱵᱟᱨ ᱫᱷᱟᱣ ᱪᱮᱫ ᱠᱚ ᱪᱟᱥ ᱜᱮᱭᱟ?
ᱟᱞᱮᱥᱮᱫ ᱫᱚ ᱢᱤᱫ ᱫᱷᱟᱣ ᱜᱮᱠᱚ ᱪᱟᱥᱟ ᱱᱤᱭᱟᱹ ᱫᱟᱜ ᱥᱚᱢᱚᱭ ᱨᱮᱜᱮ ᱱᱚᱣᱟ ᱦᱮᱸ ᱱᱚᱣᱟ ᱫᱟᱜ ᱥᱚᱢᱚᱭ ᱨᱮᱜᱮ ᱟᱞᱮᱭᱟᱜ ᱫᱚ ᱪᱟᱥ ᱠᱚᱫᱚ ᱡᱟᱜᱮ ᱦᱩᱭᱩᱜ-ᱟ ᱥᱮ ᱦᱟᱱᱟ ᱡᱚᱠᱷᱟ ᱫᱚ, ᱥᱤᱛᱩᱝ ᱡᱚᱠᱷᱟ ᱫᱚ ᱵᱟᱝ ᱦᱩᱭᱩᱜᱼᱟ᱾
ᱚ ᱟᱪᱪᱷᱟ ᱛᱟᱨᱯᱚᱨ ᱫᱚᱛᱚ ᱵᱟᱯᱮ ᱪᱟᱥ ᱜᱮᱭᱟ ᱡᱟᱦᱟᱱᱟᱜ ᱥᱚᱵᱡᱤ ᱢᱚᱵᱡᱤ ᱚᱱᱠᱟᱱᱟᱜ?
ᱱᱚᱣᱟ ᱫᱟᱜ ᱥᱚᱢᱚᱭ ᱜᱮ ᱥᱚᱵᱽᱡᱤ ᱠᱚᱦᱚᱸ ᱞᱟᱜᱟᱣ ᱦᱩᱭ ᱵᱟᱲᱟᱜᱼᱟ ᱱᱚᱶᱟ ᱡᱚᱱᱰᱨᱟ ᱠᱚ ᱤᱭᱟᱹ ᱵᱟᱲᱟ ᱠᱟᱛᱮᱫ᱾ ᱟᱫᱮᱨ ᱵᱟᱲᱟ ᱠᱟᱛᱮᱜ᱾ ᱟᱫᱚ ᱚᱱᱟ ᱛᱟᱭᱚᱢ ᱛᱮ ᱥᱚᱵᱽᱡᱤ ᱠᱚᱞᱮ ᱞᱟᱜᱟᱣ ᱠᱮᱜ ᱜᱮ᱾
ᱦᱮᱸ
ᱢᱟᱱᱮ ᱟᱵᱚᱣᱟᱜ ᱥᱚᱦᱨᱟᱭ ᱦᱟᱹᱵᱤᱡ ᱟᱫᱚ ᱡᱚᱜ ᱵᱤᱞᱤᱜ ᱛᱮᱜᱮ ᱛᱟᱦᱮᱱᱚᱜᱼᱟ᱾
ᱟᱪᱪᱷᱟ ᱚᱱᱠᱟᱱ ᱵᱮᱯᱟᱨ
ᱦᱮᱸ
ᱟᱯᱮᱥᱮᱫ ᱫᱚ ᱤᱭᱟᱹ, ᱵᱟᱦᱟ ᱥᱚᱦᱨᱟᱭ ᱠᱚ ᱢᱟᱱᱮ ᱪᱮᱫᱠᱟ ᱦᱩᱭᱩᱜᱼᱟ ᱪᱮᱫᱠᱟ ᱫᱷᱩᱢᱫᱷᱟᱢ ᱦᱩᱭᱩᱜ ᱜᱮᱛᱮ ᱟᱯᱮᱥᱮᱫ ᱫᱚ?
ᱦᱮᱸ ᱵᱟᱦᱟ ᱥᱚᱦᱨᱟᱭ ᱫᱚ ᱟᱹᱰᱤ ᱵᱮᱥ ᱜᱤ ᱦᱩᱭᱩᱜᱼᱟ᱾
ᱟᱪᱪᱷᱟ ᱟᱯᱮ ᱥᱮᱫ ᱫᱚ ᱤᱭᱟᱹ ᱥᱚᱦᱨᱟᱭ ᱫᱚ ᱪᱮᱫ ᱠᱟ ᱢᱟᱱᱮ ᱥᱚᱨᱦᱟᱭ ᱫᱚ ᱪᱮᱫᱠᱟ ᱦᱩᱭᱩᱜᱼᱟ ᱢᱚᱬᱮ ᱥᱤᱧ ᱢᱚᱬᱮ ᱧᱤᱫᱟᱹ ᱦᱩᱭᱩᱜ ᱜᱮᱭᱟ ᱪᱮᱫ ᱪᱮᱫᱠᱟ?
ᱦᱮᱸ ᱥᱚᱦᱨᱟᱭ ᱫᱚ ᱮᱠᱫᱚᱢ ᱢᱚᱬᱮ ᱫᱤᱱ ᱫᱚ ᱟᱞᱮᱭᱟᱜ ᱫᱚ ᱮᱠᱫᱚᱢ ᱯᱩᱨᱟᱹ ᱛᱟᱦᱮᱱᱚᱜᱼᱟ᱾ ᱮᱱᱮᱡ ᱥᱮᱨᱮᱧ
ᱮᱱᱮᱡ ᱥᱮᱨᱮᱧ ᱯᱩᱨᱟᱹ ᱛᱟᱦᱮᱱᱟ ᱵᱷᱟᱜᱤ ᱜᱮ ᱦᱮᱸ ᱥᱮ?
ᱦᱮ ᱵᱷᱟᱹᱜᱤ ᱜᱮ ᱛᱟᱦᱮᱱᱟ᱾ ᱩᱢ ᱦᱤᱞᱳᱜ ᱠᱷᱚᱡ ᱜᱮ ᱮᱥᱴᱟᱴᱚᱜᱼᱟ ᱛᱚ ᱟᱫᱚ ᱮᱠᱫᱚᱢ ᱦᱟᱱᱟ ᱪᱮᱫ ᱵᱚᱱ ᱢᱮᱛᱟᱜᱼᱟ ᱮᱠᱫᱚᱢ ᱞᱟᱥᱴ ᱫᱤᱱ ᱨᱮᱭᱟᱜ ᱨᱮᱭᱟᱜ ᱫᱚ?
ᱤᱧ ᱦᱚ ᱵᱟᱧ ᱵᱟᱰᱟᱭᱟ ᱦᱤᱲᱤᱧ
ᱟᱯᱮ ᱫᱚ ᱪᱮᱫ ᱯᱮ ᱢᱮᱛᱟᱣᱟᱜ-ᱟ? ᱟᱞᱮ ᱫᱚ ᱥᱚᱦᱨᱟᱭ ᱡᱟᱞᱮ ᱢᱮᱛᱟᱣᱟᱜ-ᱟ ᱚᱱᱟ ᱾
ᱡᱟᱞᱮ
ᱦᱩᱸ
ᱟᱪᱪᱷᱟ ᱟᱨ ᱚᱱᱠᱟ ᱟᱯᱮ ᱥᱮᱫ, ᱚᱱᱠᱟᱱᱟᱜ ᱟᱯᱮ ᱫᱤᱥᱚᱢ ᱥᱮᱫ ᱚᱱᱠᱟᱱᱟᱜ ᱡᱟᱦᱱᱟᱜ ᱚᱱᱠᱟ ᱯᱷᱮᱢᱟᱥ ᱯᱚᱨᱚᱵᱽ ᱠᱚ ᱵᱟᱝ ᱦᱩᱭᱩᱜ ᱜᱮᱭᱟ ᱥᱮ ᱪᱮᱫ ᱚᱱᱠᱟᱱᱟᱜ?
ᱯᱷᱮᱢᱟᱥ ᱯᱚᱨᱚᱱ ᱫᱚ ᱯᱚᱨᱚᱵᱽ ᱫᱚ ᱪᱮᱫ ᱞᱮᱠᱟᱱᱟᱜ ᱪᱚ?
ᱢᱟᱱᱮ ᱡᱟᱦᱟᱱᱟᱜ ᱜᱮ ᱚᱱᱠᱟ ᱡᱮᱢᱚᱱ ᱤᱭᱟᱹ ᱠᱚ ᱦᱩᱭᱩᱜ ᱜᱮᱭᱟ ᱯᱟᱴᱟᱵᱤᱸᱫᱟᱹ ᱠᱚ ᱦᱮᱸᱥᱮ ᱵᱩᱨᱩ ᱵᱚᱸᱜᱟ ᱠᱚ ᱚᱱᱠᱟᱱᱟᱜ ᱯᱷᱮᱢᱟᱥ ᱯᱚᱨᱚᱵᱽ ᱠᱚ ᱚᱱᱠᱟᱱᱟᱜ?
ᱵᱩᱨᱩ ᱵᱚᱸᱜᱟ ᱫᱚ ᱟᱞᱮᱭᱟᱜ ᱫᱚ ᱱᱚᱛᱮ ᱦᱮᱸ ᱵᱩᱨᱩ ᱵᱚᱸᱜᱟ ᱫᱚ ᱟᱞᱮᱭᱟᱜ ᱱᱚᱛᱮ, ᱞᱩᱜᱩ ᱵᱩᱨᱩ ᱵᱮᱱ ᱟᱸᱡᱚᱢ ᱟᱠᱟᱫ ᱜᱮᱭᱟ ᱛᱚ?
ᱦᱮᱸ ᱦᱮᱸ ᱞᱩᱜᱩ ᱵᱩᱨᱩᱧ ᱟᱸᱡᱚᱢ ᱠᱟᱜ ᱜᱮᱭᱟ᱾
ᱱᱚᱛᱮ ᱞᱩᱜᱩ ᱵᱩᱨᱩ ᱫᱚ ᱱᱤᱛᱚᱜ ᱱᱚᱵᱷᱮᱢᱵᱚᱨ ᱨᱮᱜᱮ ᱦᱩᱭᱩᱜ ᱛᱟᱞᱮ ᱜᱮᱭᱟ ᱦᱟᱸᱜ᱾
ᱟᱪᱪᱷᱟ ᱞᱩᱜᱩ ᱵᱩᱨᱩ ᱫᱚ ᱛᱟᱦᱚᱞᱮ ᱚᱱᱛᱮ ᱪᱤᱫᱠᱟ ᱠᱚ ᱦᱚᱲᱚᱜ ᱜᱮᱭᱟ?
ᱦᱮᱸ?
ᱞᱩᱜᱩ ᱞᱩᱜᱩᱵᱩᱨᱩ ᱨᱮᱫᱚ ᱢᱟᱱᱮ ᱞᱩᱜᱩ ᱵᱩᱨᱩ ᱫᱚ ᱢᱟᱱᱮ ᱟᱯᱮ ᱥᱮᱫ ᱠᱷᱚᱱ ᱫᱚ ᱫᱩᱨ ᱧᱚᱜ ᱜᱮᱭᱟ ᱛᱚ ᱦᱮᱸ ᱥᱮ?
ᱦᱮᱸ ᱟᱞᱮ ᱫᱚ ᱥᱳᱨ ᱜᱮᱭᱟ ᱯᱚᱱᱫᱨᱚ ᱠᱤᱞᱳᱢᱤᱴᱚᱨ ᱜᱮᱛᱟᱞᱮᱭᱟ ᱚᱲᱟᱜ ᱫᱚ᱾
ᱢᱟᱱᱮ ᱪᱟᱞᱟᱣ ᱵᱟᱲᱟ ᱦᱩᱭ ᱟᱠᱟᱱᱟ ᱟᱹᱤᱰ ᱵᱟᱨ ᱜᱮ ᱦᱮᱸ ᱥᱮ?
ᱦᱮᱸ ᱦᱮᱡ ᱥᱮᱱ ᱫᱚ ᱦᱩᱭ ᱵᱟᱲᱟ ᱟᱠᱟᱱ ᱜᱮᱭᱟ ᱨᱤᱥᱛᱮᱫᱟᱨ ᱠᱚᱦᱚᱸ ᱢᱮᱱᱟᱜ ᱠᱚᱣᱟ ᱚᱱᱟ ᱠᱚᱨᱮ ᱡᱚᱲᱟᱣ ᱵᱟᱲᱟ ᱦᱩᱭ ᱠᱟᱱᱟ᱾
ᱟᱹᱰᱤ ᱢᱚᱡᱽ
ᱚᱱᱟᱛᱮ ᱪᱟᱞᱟᱜ ᱦᱤᱡᱩᱜ ᱦᱩᱭ ᱵᱟᱲᱟᱜ ᱠᱟᱱ ᱜᱮᱭᱟ ᱚᱲᱟᱜ ᱠᱚᱨᱮ ᱛᱟᱦᱮᱱ ᱦᱩᱭᱩᱜ ᱠᱟᱱᱟ ᱛᱚ,
ᱦᱮᱸ ᱟᱪᱪᱷᱟ ᱪᱮᱫ ᱞᱮᱠᱟ ᱠᱚ ᱦᱚᱲᱚᱜ ᱜᱮᱭᱟ ᱵᱩᱨᱩ ᱵᱚᱸᱜᱟ ᱨᱮᱫᱚ?
ᱵᱩᱨᱩ ᱵᱚᱸᱜᱟ ᱨᱮᱫᱚ ᱟᱹᱰᱤ ᱟᱭᱢᱟ ᱠᱚ ᱦᱚᱲ ᱜᱮᱭᱟ ᱠᱚ ᱜᱚᱴᱟ ᱫᱤᱥᱚᱢ ᱨᱮᱱ ᱠᱚ ᱦᱤᱡᱩᱜ-ᱟ ᱟᱵᱚ ᱥᱟᱱᱛᱟᱲ ᱫᱚ᱾
ᱟᱪᱪᱷᱟ ᱦᱮᱸ,
ᱜᱚᱴᱟ ᱵᱤᱦᱟᱨ ᱵᱟᱝᱜᱟᱞ ᱳᱲᱤᱥᱟ ᱦᱟᱱᱛᱮ ᱤᱭᱟᱹ ᱠᱚ ᱥᱮᱫ ᱟᱭᱢᱟ ᱥᱟᱺᱜᱤᱧ ᱥᱟᱺᱜᱤᱧ ᱠᱚᱨᱮᱱ ᱠᱚ ᱦᱤᱡᱩᱜ-ᱟ ᱦᱚᱸ ᱠᱟᱹᱴᱤᱡ ᱥᱟᱺᱜᱤᱧ ᱥᱟᱺᱜᱤᱧ ᱨᱮᱱ, ᱚᱸᱰᱮ ᱦᱚᱸ ᱯᱮ ᱫᱤᱱ ᱦᱟᱹᱵᱤᱡ ᱫᱚ ᱯᱩᱨᱟᱹ ᱢᱮᱞᱟ ᱠᱚ ᱞᱟᱜᱟᱣ ᱠᱟᱜ-ᱟ ᱠᱚ᱾
ᱦᱩᱸ ᱚᱱᱰᱮ ᱯᱩᱡᱟᱹ ᱠᱚ ᱦᱩᱭᱩᱜ ᱜᱮᱭᱟ ᱥᱮ ᱪᱮᱫ ᱚᱱᱠᱟᱧ ᱟᱸᱡᱚᱢ ᱵᱟᱲᱟ ᱠᱮᱫᱟ?
ᱦᱩᱭ ᱫᱚ ᱦᱩᱭᱩᱜ ᱜᱮᱭᱟ ᱟᱫᱚ ᱚᱱᱟ ᱞᱟᱹᱜᱤᱫ ᱛᱮᱫᱚ ᱤᱭᱟᱹ ᱦᱩᱭᱩᱜ ᱛᱟᱵᱮᱱᱟ ᱚᱱᱠᱟ ᱞᱮᱠᱟ ᱡᱮᱞᱮᱠᱟ ᱡᱚᱢ ᱠᱚᱨᱮᱱᱟᱜ ᱤᱭᱟᱹ ᱠᱚᱨᱮᱱᱟᱜ ᱠᱚ ᱢᱟᱱᱟᱣ ᱵᱟᱨᱚᱱ ᱠᱟᱜ ᱠᱟᱱᱟ ᱤᱱᱠᱟᱹ ᱠᱟᱛᱮᱫ ᱪᱟᱞᱟᱣ ᱦᱩᱭᱩᱜ-ᱟ ᱯᱩᱡᱟᱹ ᱠᱚᱫᱚ᱾
ᱟᱪᱪᱷᱟ, ᱦᱩᱸ
ᱱᱚᱝᱠᱟᱱ ᱟᱹᱭᱥᱤ ᱦᱚᱲ ᱫᱚ ᱵᱟᱝ ᱵᱮᱱ ᱪᱟᱞᱟᱣ ᱫᱟᱲᱮᱭᱟᱜ-ᱟ ᱚᱸᱰᱮ ᱫᱚ ᱠᱟᱱᱟ ᱪᱟᱞᱟᱣ ᱟᱵᱮᱱ ᱛᱚ ᱟᱵᱮᱱᱟᱜ ᱜᱮ ᱵᱟᱹᱲᱤᱡ ᱦᱩᱭᱩᱜ ᱟᱥᱮ ᱠᱚᱥᱴᱚ ᱫᱚ᱾
ᱦᱮᱸ ᱱᱤᱭᱚᱢ ᱠᱟᱹᱱᱩᱱ ᱠᱚ ᱢᱮᱱᱟᱜ-ᱟ ᱦᱮᱸᱥᱮ?
ᱦᱮᱸ ᱱᱤᱭᱚᱢ ᱠᱟᱹᱱᱩᱱ ᱠᱚ ᱢᱮᱱᱟᱜ-ᱟ ᱚᱱᱠᱟ ᱵᱮᱱ ᱯᱷᱚᱞᱚᱭᱟ᱾
ᱦᱳᱭ ᱛᱚ, ᱦᱩᱸ ᱟᱨ ᱫᱚᱠᱟᱱ ᱠᱚᱫᱚ ᱛᱟᱦᱚᱞᱮ ᱡᱷᱚᱛᱚ ᱨᱚᱠᱚᱢᱟᱜ ᱜᱮ ᱧᱟᱢᱚᱜ ᱜᱮᱭᱟ ᱦᱮᱸ ᱥᱮ ᱥᱟᱱᱛᱟᱲ ᱠᱚᱣᱟᱜ ᱡᱟᱦᱟᱸ
ᱦᱮᱸ ᱦᱮᱸ ᱥᱟᱱᱛᱟᱲ ᱠᱚᱣᱟᱜ ᱡᱚᱛᱚ ᱫᱚᱠᱟᱱ ᱞᱟᱜᱟᱣ ᱛᱟᱦᱮᱱᱟ᱾ ᱡᱚᱢ ᱛᱮᱭᱟᱜ ᱠᱚ ᱦᱚᱨᱚᱜ ᱵᱟᱸᱫᱮ ᱛᱮᱭᱟᱜ ᱠᱚ ᱡᱟᱦᱟᱸ ᱟᱵᱚᱣᱟᱜ ᱯᱟᱣᱲᱤ ᱢᱟ ᱥᱮᱸᱫᱽᱨᱟ ᱥᱟᱯᱟᱟᱣ ᱠᱚᱜᱮ ᱮᱢᱟᱱ ᱠᱚᱨᱮᱱᱟᱜ ᱠᱚᱦᱚᱸ ᱨᱩ ᱮᱱᱮᱡ ᱠᱚᱨᱮᱱᱟᱜ ᱦᱚᱸ ᱡᱚᱛᱚᱣᱟᱜ ᱛᱟᱦᱮᱱᱚᱜ ᱜᱮᱭᱟ᱾
ᱟᱪᱪᱷᱟ ᱡᱟᱵᱚᱛᱤᱭ ᱥᱟᱱᱛᱟᱲ ᱠᱚᱣᱟᱜ ᱡᱟᱵᱚᱛᱤᱭ ᱡᱤᱱᱤᱥ ᱠᱚ ᱧᱟᱢᱚᱜ ᱜᱮᱭᱟ ᱦᱮᱸ ᱥᱮ᱾
ᱦᱚᱸ
ᱛᱤᱨᱭᱳ ᱵᱟᱱᱟᱢ ᱠᱚ ᱦᱚᱸ ᱧᱟᱢᱚᱜ ᱜᱮᱭᱟ?
ᱛᱤᱨᱭᱳ ᱵᱟᱱᱟᱢ ᱠᱚᱦᱚᱸ ᱦᱮᱸ ᱡᱚᱛᱚ᱾
ᱟᱪᱪᱷᱟ ᱦᱮᱸ
ᱚᱱᱰᱮ ᱫᱚ ᱟᱵᱮᱱ ᱠᱩᱥᱤ ᱡᱟᱦᱟᱸᱴᱟᱜ ᱵᱮᱱ ᱠᱩᱥᱤᱭᱟᱜ-ᱟ ᱵᱟᱪᱷᱟᱣ ᱵᱮᱱ ᱠᱤᱨᱤᱧᱟᱵᱮᱱ᱾